ᱦᱮᱞᱳ ᱾
ᱦᱮᱞᱳ ᱾
ᱦᱮᱸ ᱜᱚᱝᱠᱮ ᱟᱸᱡᱚᱢᱚᱜ ᱠᱟᱱ ᱛᱟᱹᱞᱤᱧᱟ ᱨᱚᱲ?
ᱦᱮᱞᱳ ᱦᱮᱞᱳᱻ
ᱦᱮᱸ ᱜᱚᱝᱠᱮ ᱡᱚᱦᱟᱨ ᱜᱮ ᱾
ᱦᱮᱸ ᱡᱚᱦᱟᱨ ᱜᱮ ᱨᱚᱲ ᱠᱟᱱ ᱜᱮᱭᱟ ᱦᱮᱸ ᱦᱮᱸ ᱡᱚᱦᱟᱨ ᱜᱮ
ᱞᱟᱹᱭ ᱫᱟᱞᱤᱧ ᱟᱹᱞᱤᱧᱟᱜ ᱨᱚᱲ ᱜᱮ ᱪᱮᱫ ᱞᱮᱠᱟ ᱟᱸᱡᱚᱢᱚᱜᱼᱼ
ᱦᱮᱸ ᱱᱟ ᱥᱮ ᱟᱫᱚᱱᱟᱜ ᱱᱮᱴᱚᱣᱟᱨᱠ ᱮ ᱯᱨᱚᱵᱞᱮᱢ ᱫᱟᱭᱼᱼ
ᱟᱪᱪᱷᱟ ᱱᱤᱭᱟᱹ ᱵᱟᱨ ᱛᱮ ᱟᱸᱴᱼᱴᱤ ᱥᱟᱛᱴᱤ ᱢᱟᱱᱮᱼᱼ ᱟᱹᱰᱤ ᱡᱳᱨᱥᱳ ᱦᱚᱭ ᱠᱚ ᱵᱟᱡᱟᱣ ᱧᱚᱜ ᱠᱟᱱ ᱯᱟᱞᱮᱱ ᱚᱱᱟ ᱠᱷᱟᱹᱛᱤᱨ ᱵᱟᱭ ᱟᱡᱸᱚᱢ ᱴᱷᱤᱠᱚᱜ ᱠᱟᱱᱟ ᱱᱟ ᱦᱮᱸ ᱥᱮ
ᱟᱪᱪᱷᱟ ᱟᱪᱪᱷᱟ
ᱟᱪᱪᱷᱟ ᱱᱤᱛᱚᱜ ᱪᱮᱫ ᱞᱮᱠᱟ ᱟᱸᱡᱚᱢᱚᱜ ᱠᱟᱱᱟ?
ᱟᱫᱚᱼᱼ ᱦᱮᱸ ᱞᱟᱹᱭ ᱵᱤᱱᱼᱼ
ᱦᱮᱸ ᱞᱟᱹᱭᱮᱫᱟᱞᱤᱧ ᱱᱤᱛᱚᱜ ᱪᱮᱫ ᱞᱮᱠᱟ ᱟᱸᱡᱚᱢᱚᱜ ᱠᱟᱱᱟ?
ᱚᱱᱟ ᱱᱤᱛᱚᱜ ᱫᱚ ᱵᱮᱥ ᱧᱚᱜ ᱜᱮ ᱟᱸᱡᱚᱢᱚᱜ ᱠᱟᱱᱟ ᱱᱤᱛᱚᱜ ᱫᱚᱼᱼ
ᱟᱪᱪᱷᱟ ᱟᱪᱪᱷᱟ, ᱟᱸ ᱜᱚᱢᱠᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱛᱟᱦᱚᱞᱮ?
ᱪᱮᱫ ᱦᱚᱸᱵᱟᱝ ᱮᱠᱷᱚᱱ ᱫᱚ ᱫᱩᱲᱩᱵ ᱦᱩᱭ ᱠᱟᱱᱟ ᱾
ᱢᱮᱱᱠᱷᱟᱱ ᱟᱹᱞᱤᱧ ᱦᱚᱸᱱᱮᱜᱼᱮ ᱛᱚ ᱫᱟᱜ ᱡᱟᱯᱩᱫ ᱨᱮ ᱵᱟᱹᱫᱽ ᱠᱟᱹᱢᱤ ᱠᱚ ᱚᱰᱚᱠ ᱦᱩᱭ ᱠᱟᱱᱟ ᱾
ᱟᱪᱪᱷᱟ ᱾
ᱦᱮᱸ ᱜᱚᱝᱠᱮ᱾ ᱞᱟᱹᱭ ᱫᱟᱞᱤᱧ ᱚᱱᱛᱮ ᱫᱚ ᱫᱟᱜ ᱡᱟᱹᱯᱩᱫ ᱠᱚ ᱪᱮᱫ ᱞᱮᱠᱟ?
ᱫᱟᱜ ᱡᱟᱹᱯᱩᱫ ᱠᱚᱫᱚ ᱫᱟᱜ ᱡᱟᱹᱯᱩᱫ ᱮᱜ ᱜᱮᱭᱟ ᱟᱫᱚ ᱱᱤᱛᱚᱜ ᱫᱚ ᱟᱹᱣᱨᱤ ᱾ ᱢᱤᱫ ᱜᱷᱟᱹᱲᱤᱡ ᱞᱟᱦᱟ ᱢᱤᱫ ᱜᱷᱲᱤᱡ ᱞᱟᱦᱟ ᱧᱩᱨᱩᱜ ᱠᱟᱱ ᱛᱟᱦᱮᱸᱼᱟ ᱦᱮᱸ, ᱟᱫᱚ ᱱᱤᱛᱚᱜ ᱫᱚ ᱛᱷᱤᱨ ᱟᱠᱟᱫᱟᱭ ᱮᱠᱷᱚᱱ ᱫᱚ ᱵᱟᱝ ᱧᱩᱨᱩᱜ ᱟᱦᱟᱜ᱾
ᱟᱪᱪᱷᱟ ᱚᱱᱛᱮ ᱦᱚᱸᱱᱟᱜ ᱡᱟᱹᱯᱩᱫ ᱞᱮᱠᱟᱜᱮ ᱞᱟᱹᱭ ᱞᱮᱠᱷᱟᱡ ᱫᱚ
ᱦᱮᱸ ᱦᱮᱸ ᱡᱟᱹᱯᱩᱫ ᱦᱮᱸ ᱚᱱᱮᱭᱟ, ᱱᱟᱥᱮᱭᱟᱜ ᱮ ᱫᱟᱜ ᱫᱟᱭ ᱮᱵᱟᱨᱮ ᱵᱟᱭ ᱟᱹᱥᱩᱲ ᱫᱟᱭᱵᱚᱱᱟ
ᱟᱪᱪᱷᱟ, ᱟᱪᱪᱷᱟ᱾
ᱜᱚᱝᱠᱮ ᱱᱚᱛᱮ ᱫᱚ ᱪᱮᱫ ᱞᱤᱧ ᱞᱟᱹᱭᱟ ᱦᱚᱞᱟ ᱢᱚᱫᱷᱮᱨ ᱠᱷᱚᱱ ᱫᱚ ᱟᱹᱰᱤ ᱥᱚᱠᱛᱮ ᱜᱮ ᱫᱟᱜ ᱢᱟᱭ ᱡᱟᱹᱲᱤ ᱭᱮᱫ ᱾ ᱫᱟ ᱦᱮᱸᱥᱮ, ᱦᱮᱸ ᱛᱚ ᱱᱤᱭᱟᱹ ᱯᱟᱨᱚᱢ ᱮᱱ ᱧᱤᱫᱟᱹ ᱠᱚᱢᱟ ᱟᱹᱰᱤ ᱥᱚᱠᱛᱚ ᱜᱮ ᱫᱟᱜ ᱠᱮᱫᱟᱭ, ᱛᱚ ᱞᱟᱹᱭ ᱞᱮᱠᱷᱟᱱ ᱫᱚᱢᱮ ᱜᱮ ᱞᱟᱹᱭ ᱞᱮᱠᱷᱟᱱ ᱫᱚ ᱜᱟᱰᱟ ᱠᱚ ᱵᱟᱱ ᱟᱠᱟᱫᱟ ᱦᱮᱸᱥᱮ᱾
ᱦᱮᱸ᱾
ᱟᱨ ᱢᱮᱫ ᱛᱚ ᱱᱚᱜ ᱚᱭ ᱫᱟᱜ ᱢᱟᱭ ᱡᱟᱹᱲᱤᱭᱮᱜ ᱜᱮᱭᱟ ᱛᱚ, ᱛᱤᱱ ᱨᱮ ᱱᱟᱜ ᱛᱷᱤᱨᱟ ᱛᱤᱱ ᱨᱮ ᱵᱟᱝᱼᱟ, ᱱᱟᱜ ᱵᱟᱭ ᱞᱟᱹᱭᱚᱜ ᱠᱟᱱᱟ᱾
ᱦᱮᱸ ᱦᱮᱸ᱾
ᱟᱨ ᱜᱚᱢᱠᱮ ᱚᱱᱠᱟ ᱵᱟᱹᱫᱽ ᱠᱟᱹᱢᱤ ᱠᱚ ᱪᱟᱵᱟ ᱠᱮᱜᱼᱟ ᱯᱮ, ᱥᱮ ᱢᱮᱱᱟᱜ ᱵᱟᱲᱟ ᱜᱮᱭᱟ?
ᱵᱟᱝ ᱱᱚᱝᱠᱟ ᱠᱟᱹᱢᱤᱭᱮᱫ ᱠᱟᱱ ᱜᱮᱭᱟ ᱠᱚ, ᱟᱫᱚ ᱮᱛᱚᱦᱚᱵ ᱟᱠᱟᱱᱟ ᱠᱚ ᱱᱚᱜᱚᱭ ᱢᱤᱫ ᱦᱟ ᱛᱟ ᱵᱟᱨ ᱥᱚᱯᱛᱟ ᱜᱟᱱ᱾ ᱟᱫᱚ ᱮᱠᱷᱚᱱ ᱫᱚ ᱟᱹᱣᱨᱤ ᱠᱚ ᱥᱟᱹᱛᱟ ᱱᱚᱝᱠᱟ ᱠᱟᱹᱢᱤᱭᱮᱫ ᱠᱟᱱ ᱜᱮᱭᱟ ᱠᱚ ᱾ ᱦᱮᱸ ᱟᱨ ᱱᱚᱝᱠᱟ ᱫᱟᱜ ᱡᱟᱹᱲᱤ ᱦᱚᱸ ᱠᱚᱢ ᱧᱚᱜ ᱠᱮᱫᱟᱭ ᱛᱚ ᱚᱱᱟ ᱞᱟᱹᱜᱤᱫ ᱱᱚᱝᱠᱟ ᱟᱹᱰᱤ ᱛᱟᱭᱚᱢ ᱱᱟᱠᱚ ᱨᱚᱦᱚᱭ ᱠᱚ, ᱵᱟᱝᱠᱷᱟᱱ ᱫᱟᱜ ᱡᱟᱹᱲᱤ ᱞᱮᱠᱷᱟᱱ ᱞᱟᱦᱟ ᱨᱮᱜᱮ ᱠᱚ ᱨᱚᱦᱚᱭ ᱜᱮᱭᱟ, ᱟᱫᱚ ᱵᱟᱭ ᱫᱟᱜ ᱡᱟᱹᱲᱤᱭ ᱫᱟ ᱾ ᱟᱫᱚ ᱚᱱᱟ ᱞᱟᱹᱜᱤᱫ ᱛᱚ ᱦᱚᱜ-ᱚᱭ ᱟᱵᱚ ᱠᱮᱱᱮᱞ ᱠᱷᱚᱱ ᱫᱟᱜ ᱠᱚ ᱟᱲᱟᱜ ᱠᱮᱫᱟ, ᱫᱤᱭᱮ ᱚᱱᱟ ᱫᱟᱜ ᱛᱮᱜᱮᱠᱚ ᱪᱟᱥ ᱠᱮᱫᱟ ᱾ ᱟᱨ ᱱᱚᱝᱠᱟ ᱥᱮᱞᱚ ᱦᱚᱸ ᱛᱟᱦᱮᱸ ᱞᱮᱱ ᱜᱮᱭᱟ ᱢᱮᱱ ᱠᱷᱟᱱ ᱟᱫᱚ ᱡᱚᱠᱷᱚᱱ ᱱᱚᱝᱠᱟ ᱫᱟᱜ ᱡᱟᱹᱲᱤ ᱨᱮᱭᱟᱜ ᱟᱥᱟᱲ ᱵᱚᱸᱜᱟ ᱨᱮᱭᱟᱜ ᱚᱠᱛᱚ ᱠᱟᱱᱟ ᱟᱫᱚ ᱚᱱᱟ ᱞᱟᱹᱜᱤᱫ ᱟᱥᱟᱲ ᱵᱚᱸᱜᱟ ᱠᱚ ᱛᱟᱸᱜᱤᱣ ᱟᱠᱟᱫᱮᱭᱟ᱾
ᱟᱪᱪᱷᱟ ᱟᱪᱪᱷᱟ, ᱟᱥᱟᱲ ᱵᱚᱸᱜᱟ ᱫᱟᱜ ᱢᱟ ᱡᱟᱹᱲᱤᱭᱟ ᱦᱮᱸ ᱥᱮ, ᱱᱤᱭᱟᱹ ᱵᱟᱨᱥᱤᱧ ᱜᱮ ᱡᱟᱦᱟᱸ ᱵᱚᱨᱥᱟ ᱢᱟ ᱥᱮᱛᱟᱜ ᱨᱮᱱᱟᱜ ᱫᱟᱜ ᱡᱟᱹᱲᱤ ᱛᱮᱜᱮ ᱟᱵᱚ ᱢᱟᱵᱚ ᱪᱟᱥ ᱟᱥᱟ ᱵᱷᱚᱨᱥᱟ ᱢᱟ ᱛᱟᱵᱚ ᱦᱮᱸ ᱥᱮ, ᱮᱸ ᱱᱤᱭᱟᱹ ᱜᱮ ᱛᱟᱵᱚ ᱞᱟᱹᱭ ᱞᱮ ᱠᱷᱟᱡ ᱫᱚ ᱱᱤᱜ ᱱᱤᱭᱟᱹ ᱛᱮᱜᱮ ᱱᱤᱜ ᱱᱤᱭᱟᱹ ᱫᱟᱜ ᱛᱮᱜᱮ ᱵᱮᱥ ᱦᱩᱭᱩᱜ ᱛᱟᱵᱚᱱᱟ ᱟᱨ ᱡᱟᱦᱟᱸ ᱢᱤᱱᱤ ᱯᱟᱢᱯ ᱠᱚ ᱵᱟᱝ ᱠᱮᱞᱮᱱ ᱫᱟᱜ ᱠᱚ ᱚᱱᱟ ᱠᱚᱫᱚ ᱛᱚ ᱵᱷᱟᱜᱤ ᱫᱚ ᱵᱟᱝ ᱦᱩᱭᱩᱜᱼᱟ ᱛᱟᱵᱚ᱾ ᱯᱟᱞᱮᱱ ᱦᱟᱸᱜ ᱦᱮᱸ ᱥᱮ ᱟᱹᱞᱤᱧ ᱞᱤᱧ ᱵᱩᱡᱷᱟᱹᱣ ᱵᱟᱲᱟᱭᱮᱜᱼᱟ, ᱛᱚ ᱥᱟᱛ ᱪᱮᱛᱟᱱ ᱠᱷᱚᱱ ᱫᱟᱜ ᱡᱟᱦᱟᱸᱭ ᱡᱟᱹᱲᱤ ᱟᱵᱚᱱᱟᱭ ᱤᱱᱟᱹ ᱛᱮᱜᱮ ᱵᱷᱟᱹᱜᱮ ᱫᱷᱟᱨᱟ ᱦᱩᱭᱩᱜᱼᱟ ᱦᱮᱸ ᱥᱮ᱾
ᱦᱮᱸ ᱦᱮᱸ᱾
ᱦᱮᱸ᱾
ᱟᱫᱚ ᱚᱱᱟ ᱤᱭᱟᱹ ᱛᱮ ᱦᱚᱸᱜ-ᱚᱭ ᱛᱟᱭᱚᱢ ᱧᱚᱜ ᱱᱟᱠᱩ ᱢᱮᱱᱠᱷᱟᱱ ᱟᱨᱚᱭ᱾ ᱩᱸ ᱢᱤᱜ ᱦᱟᱯᱛᱟ ᱜᱟᱱ ᱜᱮᱠᱚ ᱨᱚᱦᱚᱭ ᱞᱮᱠᱷᱟᱱ ᱠᱚ ᱪᱟᱵᱟᱭᱟ᱾
ᱟᱪᱪᱷᱟ ᱟᱪᱪᱷᱟ ᱢᱟᱱᱮ ᱟᱹᱰᱤ ᱡᱳᱨ ᱥᱩᱨ ᱯᱮ ᱪᱷᱩᱴᱟᱹᱣ ᱠᱟᱱᱟ ᱱᱟᱜ ᱛᱚᱵᱮ ᱱᱟᱜ, ᱦᱮᱸ ᱦᱮᱸ᱾ ᱱᱚᱛᱮ ᱫᱚ ᱜᱚᱝᱠᱮ ᱞᱤᱧ ᱞᱟᱹᱭᱟ ᱫᱚ ᱞᱟᱹᱭ ᱞᱮᱠᱷᱟᱱ ᱫᱚ ᱪᱟᱵᱟ ᱫᱚᱠᱚ ᱪᱟᱵᱟ ᱤᱫᱤ ᱜᱚᱫ ᱠᱟᱱᱟ ᱟᱰᱤ ᱞᱟᱦᱟ ᱠᱷᱚᱱ ᱜᱮ ᱫᱟᱜ ᱟᱠᱟᱫᱟᱭ ᱱᱷᱟᱜ, ᱦᱮᱸ ᱥᱮ? ᱦᱮᱸ ᱮᱱᱠᱷᱟᱡ ᱱᱤᱭᱟᱹ ᱵᱟᱨ ᱥᱤᱧ ᱜᱟᱱ ᱱᱚᱜ-ᱚᱭ ᱫᱟᱜᱮᱜ ᱜᱮᱭᱟᱭ ᱱᱟᱜ᱾ ᱛᱚ ᱦᱮᱲᱦᱮᱫ ᱠᱷᱚᱱᱟᱜ ᱜᱟᱱ ᱤᱫᱤᱜ ᱠᱟᱱᱟ ᱛᱟᱠᱚ ᱦᱟᱱᱛᱮ ᱫᱚ ᱦᱟᱸᱜ ᱟᱰᱤ ᱞᱟᱦᱟ ᱨᱮᱠᱚ᱾ ᱨᱚᱦᱚᱭ ᱟᱠᱟᱫᱟ ᱛᱚ ᱱᱚᱛᱮ ᱢᱟ ᱮᱸ᱾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
ᱮᱱᱠᱷᱟᱡ ᱜᱚᱝᱠᱮ ᱟᱨ ᱚᱱᱠᱟ ᱪᱮᱫ ᱠᱚᱯᱮ ᱪᱟᱥ ᱵᱟᱲᱟᱭ ᱜᱮᱭᱟ ᱟᱨᱚ ᱱᱚᱝᱠᱟ ᱱᱮᱛᱟᱨ ᱫᱤᱱ ᱱᱚᱣᱟ ᱡᱟᱯᱩᱫ ᱫᱤᱱ ᱠᱚ?
ᱱᱚᱝᱠᱟᱱ᱾ ᱮᱴᱟ ᱟᱜ ᱫᱚ ᱟᱨ ᱫᱚ ᱡᱟᱹᱥᱛᱤ ᱫᱚ ᱥᱚᱵᱽᱡᱤ ᱠᱚᱫᱚ ᱮᱴᱟᱜ ᱠᱚᱣᱟᱜ ᱫᱚ ᱵᱟᱞᱮ ᱪᱟᱥᱟ ᱛᱚ ᱱᱚᱝᱠᱟ᱾